ᱦᱮᱸ ᱜᱚᱢᱠᱮ ᱡᱚᱦᱟᱨ ᱜᱮ ᱾
ᱦᱮᱸ ᱢᱮᱱ ᱫᱟᱹᱧ ᱤᱧ ᱫᱚ ᱜᱚᱝᱠᱮ ᱫᱚ ᱟᱞᱚᱢ ᱢᱤᱛᱟᱹᱧᱟ ᱤᱧ ᱫᱚ ᱵᱚᱭᱦᱟ ᱟᱧ ᱢᱮ ᱦᱮᱸ ᱥᱮ ᱤᱧ ᱫᱚ ᱱᱟᱜ ᱦᱮᱸ ᱥᱮ
ᱦᱮᱸᱻ ᱾
ᱮ ᱡᱚᱢ ᱵᱟᱲᱟ ᱠᱚᱫᱚ ᱦᱩᱭᱱᱟ
ᱦᱮᱸ ᱡᱚᱢ ᱵᱟᱲᱟ ᱫᱚ ᱦᱩᱭᱱᱟ ᱟᱨ ᱱᱚᱜᱼᱚᱭ ᱞᱟᱹᱭ ᱠᱮ ᱟᱢ ᱡᱮ ᱵᱚᱭᱦᱟ ᱤᱧ ᱱᱚᱜᱼᱚᱭ ᱚᱱᱟᱠᱟ ᱛᱚ ᱟᱨ ᱵᱟᱹᱧ ᱧᱮᱞ ᱧᱟᱢᱮᱫ ᱢᱮᱭᱟ ᱥᱮ ᱤᱧ ᱠᱷᱚᱱᱟᱜ ᱫᱚ ᱩᱢᱮᱨ ᱛᱮ ᱦᱩᱰᱤᱧ ᱜᱮᱭᱟᱢ ᱥᱮ ᱢᱟᱨᱟᱝ ᱜᱮᱭᱟ ᱦᱮᱸ
ᱦᱮᱸ ᱟᱫᱚ ᱵᱚᱭᱦᱟ ᱢᱟᱱᱮ ᱫᱚ ᱢᱟᱨᱟᱝ ᱦᱩᱭᱩᱜ ᱦᱩᱰᱤᱧ ᱦᱩᱭᱩᱜ ᱵᱚᱭᱦᱟ ᱢᱟᱱᱮ ᱫᱚ ᱱᱚᱝᱠᱟ ᱫᱚ ᱵᱟᱝ ᱠᱟᱱᱟ ᱢᱟᱨᱟᱝᱤᱡ ᱥᱮ ᱦᱩᱰᱤᱧᱤᱡ ᱠᱟᱱᱟ ᱵᱚᱭᱦᱟ ᱢᱟᱱᱮ ᱫᱚ ᱟᱵᱮᱱ ᱵᱚᱭᱦᱟ ᱠᱟᱱᱟ ᱞᱟᱝ
ᱟᱪᱷᱟ ᱟᱪᱷᱟ ᱾ ᱚᱱᱟ ᱠᱚᱦᱚᱸ ᱩᱱᱟᱹᱜ ᱵᱟᱲᱟᱭ ᱵᱟᱹᱱᱩᱜᱼᱟ ᱞᱟᱹ ᱟᱹᱞᱤᱧ ᱛᱮ ᱵᱩᱡᱽ ᱧᱟᱢ ᱠᱮᱭᱟ ᱞᱮ
ᱦᱮᱸ ᱦᱩᱰᱤᱧᱤᱡ ᱦᱚᱸ ᱢᱟᱨᱟᱝᱤᱡ ᱮ ᱞᱟᱭ ᱫᱟᱲᱮᱭᱟᱜᱼᱟ ᱵᱚᱭᱦᱟ ᱢᱟᱨᱟᱝ ᱤᱡ ᱦᱚᱸ ᱦᱩᱰᱤᱧ ᱤᱡ ᱮ ᱞᱟᱹᱭ ᱫᱟᱲᱮ ᱟᱭᱟ ᱵᱚᱭᱦᱟ
ᱦᱩᱸ
ᱛᱟᱦᱚᱞᱮ ᱡᱚᱢ ᱠᱚᱫᱚ ᱦᱩᱭ ᱮᱱᱟ ᱾
ᱦᱮᱸ ᱡᱚᱢ ᱠᱚᱫᱚ ᱦᱩᱭ ᱱᱤᱛᱚᱜᱟᱜ ᱫᱚ ᱦᱩᱸ
ᱟᱨ ᱪᱮᱫ ᱠᱚᱯᱮ ᱤᱥᱤᱱ ᱵᱟᱥᱟᱝ ᱞᱮᱫᱟ?
ᱤᱥᱤᱱ ᱵᱟᱥᱟᱝ ᱫᱚ ᱱᱚᱜᱼᱚᱭ ᱫᱟᱠᱟ ᱛᱟᱦᱮᱸ ᱠᱟᱱᱟ ᱾ ᱟᱨ ᱦᱟᱸᱜ ᱟᱹᱞᱩ ᱞᱮ ᱵᱟᱹᱡᱤᱞ ᱞᱮᱫᱟ ᱟᱨ ᱱᱚᱜᱼᱚᱭ ᱪᱟᱛᱚᱢ ᱟᱲᱟᱜ ᱞᱮ ᱵᱷᱟᱹᱡᱤ ᱞᱮᱜᱼᱟ ᱾ ᱦᱮᱸ ᱫᱟᱜ ᱢᱟᱹᱲᱤ ᱛᱟᱦᱮᱸ ᱠᱟᱱᱟ ᱛᱟᱦᱚᱞᱮ ᱠᱷᱟᱱ ᱫᱚ ᱚᱱᱟᱛᱮ ᱟᱞᱮ ᱫᱚ ᱫᱚ ᱫᱤᱱᱟᱹᱢ ᱫᱤᱱ ᱜᱮ ᱫᱟᱜ ᱢᱟᱹᱲᱤ ᱜᱮᱞᱮ ᱡᱚᱢᱟ ᱦᱮᱸ ᱧᱤᱫᱟᱹ ᱦᱚᱸ ᱫᱟᱠᱟ ᱵᱟᱞᱮ ᱡᱚᱢᱟ ᱚᱱᱠᱟ ᱫᱚ ᱵᱟᱝ ᱠᱳᱱᱳ ᱠᱳᱱᱳ ᱥᱚᱢᱚᱭ ᱫᱚ ᱫᱟᱜ ᱢᱟᱹᱲᱤ ᱦᱚᱸ ᱡᱚᱢ ᱜᱮᱭᱟᱞᱮ ᱛᱚ ᱫᱟᱜ ᱢᱟᱹᱰᱤ ᱡᱚᱢ ᱦᱚᱸ ᱠᱩᱥᱤᱭᱟᱜ ᱞᱮ ᱵᱷᱟᱜᱮ ᱵᱩᱡᱷᱟᱹᱜᱼᱟ ᱚᱱᱠᱟ ᱫᱟᱜ ᱢᱟᱹᱲᱤ ᱟᱲᱟᱜ ᱛᱤᱠᱤᱭᱟᱛᱮ ᱥᱮ ᱡᱟᱦᱟᱱᱟᱜ ᱵᱷᱟᱹᱡᱤᱭᱟ ᱛᱮ ᱟᱨᱦᱚᱸ ᱱᱚᱜᱼᱚᱭ ᱦᱟᱹᱠᱩ ᱵᱷᱟᱹᱡᱤ ᱥᱮ ᱠᱟᱴᱠᱚᱢ ᱵᱷᱟᱹᱡᱤ ᱦᱚᱜᱼ ᱱᱟ ᱠᱚ ᱛᱟᱦᱮᱸ ᱞᱮᱱᱠᱷᱟᱱ ᱥᱮ ᱟᱨᱚ ᱡᱩᱛ ᱥᱤᱵᱤᱞᱟ ᱦᱮᱸ ᱛᱟᱦᱚᱞᱮ ᱟᱢ ᱫᱚ ᱪᱮᱫ ᱮᱢ ᱪᱤᱠᱟᱹᱭᱮᱫᱟ ᱱᱤᱛᱚᱜ ᱫᱚ?
ᱟᱪᱪᱷᱟ ᱤᱧ ᱫᱚ ᱱᱟᱜ ᱱᱤᱛᱚᱜ ᱫᱚ ᱮ ᱫᱟᱠᱟ ᱠᱚ ᱡᱚᱢ ᱵᱟᱲᱟ ᱠᱟᱛᱮ ᱤᱧ ᱡᱤᱨᱟᱹᱣ ᱟᱠᱟᱱᱟ ᱦᱮᱸ ᱥᱮ ᱛᱟᱨᱯᱚᱨᱮ ᱟᱞᱮ ᱟᱞᱮ ᱥᱮᱫ ᱫᱚ ᱚᱱᱠᱟ ᱮ ᱫᱟᱜ ᱠᱚ ᱵᱟᱭ ᱫᱟᱜ ᱫᱟ ᱛᱚ ᱟᱫᱚ ᱫᱟᱜ ᱢᱟᱹᱲᱤ ᱜᱮ ᱟᱯᱮ ᱞᱮᱠ ᱜᱮ ᱫᱟᱜ ᱢᱟᱹᱲᱤ ᱜᱮ ᱤᱧᱦᱚᱸ ᱟᱹᱰᱤ ᱜᱤᱧ ᱠᱩᱥᱤᱭᱟᱜᱼᱟ ᱫᱟᱜ ᱢᱟᱹᱲᱤ ᱜᱮ ᱫᱟᱠᱟ ᱠᱷᱚᱱ ᱫᱚ ᱟᱫᱚ ᱚᱲᱟᱜ ᱨᱮ ᱡᱩᱫᱤ ᱠᱚ ᱫᱟᱠᱟᱭ ᱨᱮᱦᱚᱸ ᱤᱧ ᱫᱩᱧ ᱢᱮᱛ ᱛᱟᱯᱚᱨ ᱫᱚᱦᱚ ᱠᱟᱜ ᱜᱮ ᱟᱨ ᱡᱟᱹᱱᱩᱢ ᱠᱚᱞᱮ ᱨᱚᱦᱚᱲ ᱞᱮᱫᱟ ᱡᱟᱹᱱᱩᱢ ᱵᱤᱞᱤᱭᱟ ᱫᱚ ᱚᱱᱟ ᱠᱚ ᱪᱟᱹᱴᱱᱤ ᱠᱚ ᱵᱮᱱᱟᱣ ᱜᱮᱭᱟᱞᱮ ᱡᱟᱹᱱᱩᱢ ᱞᱮ ᱩᱛᱩᱭ ᱜᱮᱭᱟ ᱦᱮᱸ ᱥᱮ ᱛᱟᱨᱯᱚᱨᱮ ᱫᱟᱜ ᱢᱟᱹᱲᱤ ᱥᱟᱞᱟᱜ ᱡᱟᱹᱱᱢ ᱩᱛᱩ ᱟᱹᱰᱤᱜᱤᱧ ᱠᱩᱥᱤᱭᱟᱜᱼᱟ ᱛᱚ ᱤᱧ ᱫᱚ ᱟᱫᱚ ᱫᱤᱱᱟᱹᱢ ᱜᱮ ᱡᱟᱱᱩᱢ ᱩᱛᱩ ᱟᱨ ᱫᱟᱜ ᱢᱟᱺᱰᱤ ᱜᱮ ᱤᱧ ᱫᱚ ᱟᱨ ᱟᱹᱭᱩᱵ ᱵᱮᱲᱟ ᱫᱚ ᱱᱟᱜ ᱫᱟᱠᱟ ᱵᱟᱝᱠᱷᱟᱱ ᱨᱩᱴᱤ ᱟᱹᱭᱩᱵ ᱫᱚ ᱫᱟᱜ ᱢᱟᱹᱰᱤ ᱫᱚ ᱵᱟᱝ ᱡᱚᱢ ᱜᱮᱭᱟ ᱥᱤᱧ ᱵᱮᱲᱟ ᱜᱮ ᱡᱚᱢ ᱦᱩᱭᱩᱜᱼᱟ ᱦᱮᱸᱥᱮ
ᱦᱩᱸ
ᱱᱚᱝᱠᱟ ᱢᱤᱫᱴᱮᱱ
ᱟᱪᱪᱷᱟ ᱟᱪᱪᱷᱟ ᱾ ᱟᱨ ᱛᱟᱦᱚᱞᱮ ᱱᱮᱛᱟᱨ ᱫᱚ ᱪᱮᱫ ᱠᱚ ᱪᱤᱠᱟᱹ ᱵᱟᱲᱟᱭ ᱫᱟᱯᱮ!
ᱟᱪᱪᱷᱟ᱾ ᱱᱮᱛᱟᱨ ᱫᱚ ᱱᱟᱜ ᱟᱫᱚ ᱪᱮᱜ ᱦᱚᱸ ᱪᱤᱠᱟᱹ ᱫᱚ ᱵᱟᱝ ᱦᱳᱭᱳᱜ ᱠᱟᱱᱟ ᱚᱲᱟᱜ ᱠᱚᱨᱮᱱᱟᱜ ᱠᱟᱹᱢᱤ ᱜᱮ ᱱᱟᱸᱜ ᱦᱮᱸ ᱥᱮ ᱦᱮᱸ ᱱᱚᱜᱼᱚᱭ ᱛᱚ ᱦᱚᱞᱟ ᱢᱟᱸᱫᱷᱮᱨ ᱜᱮ ᱟᱞᱮᱭᱟᱜ ᱯᱚᱨᱚᱵᱽ ᱠᱚ ᱯᱟᱨᱚᱢᱮᱱ ᱛᱟᱞᱮᱭᱟ ᱵᱟᱦᱟ ᱯᱚᱨᱚᱵᱽ ᱠᱚ ᱦᱮᱸᱥᱮ
ᱦᱩᱸ
ᱛᱟᱦᱚᱞᱮ ᱵᱟᱦᱟ ᱢᱟᱜ ᱢᱚᱬᱮ ᱠᱚᱫᱚ ᱦᱩᱭᱩᱜ ᱛᱟᱯᱮ ᱜᱮᱭᱟ ᱥᱮ ᱵᱟᱝ
ᱢᱟᱜ ᱢᱚᱬᱮ ᱠᱚᱫᱚ ᱚᱝᱠᱟ ᱫᱚ ᱟᱞᱮ ᱟᱹᱛᱩ ᱨᱮᱫᱚ ᱚᱝᱠᱟ ᱞᱮᱠᱟ ᱫᱚ ᱵᱟᱝ ᱦᱩᱭᱩᱜ ᱜᱮᱭᱟ ᱛᱚ ᱵᱟᱦᱟ ᱫᱚᱞᱮ ᱢᱟᱱᱟᱣ ᱜᱮᱭᱟ ᱦᱩᱸ
ᱦᱮᱸ
ᱵᱟᱦᱟ ᱨᱮ ᱚᱱᱠᱟ ᱟᱞᱮ ᱥᱮᱫ ᱫᱚ ᱟᱨᱦᱚᱸ ᱦᱟᱱᱮ ᱫᱟᱜ ᱠᱚᱠᱚ ᱫᱩᱞ ᱡᱚᱱᱟᱜᱼᱟ ᱦᱩᱸ ᱚᱝᱠᱟ ᱛᱩᱢᱫᱟᱜ ᱴᱟᱢᱟᱠ ᱟᱛᱮᱜ ᱮᱱᱮᱡ ᱥᱮᱨᱮᱧ ᱚᱝᱠᱟ ᱨᱟᱹᱥᱠᱟᱹ ᱡᱚᱱᱟᱜ ᱟᱠᱚ ᱦᱚᱸᱜᱼ ᱱᱚᱝᱠᱟ ᱵᱚᱦᱟ ᱟᱨ ᱪᱮᱫ
ᱟᱪᱪᱷᱟ ᱟᱹᱰᱤ ᱱᱟᱯᱟᱭ ᱢᱮᱫᱴᱮᱱ ᱦᱮᱸᱥᱮ ᱟᱹᱰᱤ ᱱᱟᱯᱟᱭ ᱢᱤᱫᱴᱮᱱ ᱞᱟᱠᱪᱟᱨ ᱠᱟᱱᱟ ᱱᱚᱣᱟ ᱫᱚ ᱟᱵᱚᱣᱟᱜ ᱟᱨ ᱱᱚᱶᱟ ᱫᱚ ᱞᱟᱹᱠᱛᱤᱜ ᱠᱟᱱ ᱜᱮᱭᱟ ᱮᱸ ᱜᱚᱴᱟ ᱦᱳᱭ ᱫᱚᱨᱠᱟᱨ ᱠᱤᱪᱷᱩ ᱠᱤᱪᱷᱩ ᱡᱟᱭᱜᱟ ᱨᱮ ᱱᱤᱛ ᱱᱤᱛᱚᱜ ᱧᱮᱞᱚᱜᱚᱜ ᱠᱟᱱᱟ ᱵᱟᱦᱟ ᱥᱮ ᱢᱟᱜ ᱢᱚᱲᱮ ᱵᱟᱝ ᱦᱩᱭᱩᱜᱚᱜ ᱠᱟᱱᱟ ᱩᱱᱠᱩ ᱫᱚ ᱟᱹᱛᱩ ᱢᱟᱺᱡᱷᱤ ᱦᱚᱸ ᱴᱷᱤᱠ ᱴᱷᱟᱠ ᱵᱟᱹᱱᱩᱜ ᱠᱚ ᱛᱟᱠᱚᱣᱟ ᱥᱮ ᱟᱛᱳ ᱢᱟᱺᱡᱷᱤ ᱜᱮ ᱵᱟᱹᱱᱩᱜ ᱠᱚᱣᱟ ᱦᱤᱥᱟᱹ ᱥᱩᱭᱟᱹ ᱠᱚ ᱧᱮᱞᱚᱜᱚᱜ ᱠᱟᱱᱟ ᱦᱮᱸ ᱥᱮ ᱟᱨ ᱡᱩᱫᱤ ᱟᱵᱚ ᱵᱟᱵᱚᱱ ᱵᱟᱦᱟᱜᱼᱟ ᱛᱟᱦᱚᱞᱮ ᱱᱚᱣᱟ ᱠᱚ ᱦᱩᱭᱩᱜ ᱠᱟᱱ ᱜᱮᱭᱟ ᱦᱮᱸᱥᱮ ᱡᱩᱫᱤ ᱵᱚᱱ ᱵᱟᱦᱟᱜᱼᱟ ᱟᱵᱚᱨᱮᱱ ᱵᱚᱸᱜᱟ ᱵᱩᱨᱩ ᱠᱚ ᱴᱷᱮᱱ ᱵᱚᱱ ᱞᱮᱭᱟ ᱟᱵᱚ ᱟᱹᱛᱳ ᱨᱮᱭᱟᱜ ᱫᱩᱠ ᱠᱚ ᱮᱸᱰᱮᱠᱷᱟᱱ ᱩᱱᱠᱩ ᱵᱚᱸᱜᱟ ᱵᱩᱨᱩ ᱡᱟᱦᱟᱸ ᱞᱮᱠᱟ ᱠᱟᱛᱮᱜ ᱚᱱᱟ ᱠᱚᱠᱚ ᱥᱟᱦᱟ ᱠᱟᱜᱼᱟ ᱟᱵᱳ ᱥᱮᱫᱽᱠᱷᱚᱱ
ᱟᱫᱚ ᱱᱚᱜ ᱱᱟ ᱠᱚ ᱵᱟᱠᱚ ᱢᱟᱱᱟᱣ ᱫᱟ ᱟᱢ ᱱᱚᱣᱟ ᱪᱮᱜ ᱮᱢ ᱞᱟᱹᱭᱟ ᱱᱚᱣᱟ ᱢᱟᱱᱟᱣ ᱫᱚᱨᱠᱟᱨ ᱥᱮ ᱵᱟᱝ ᱡᱟᱦᱟᱸᱭ ᱠᱚ ᱵᱟᱠᱚ ᱢᱟᱱᱟᱣᱫᱟ ᱩᱱᱠᱩ
ᱵᱟᱝ ᱦᱩᱭᱩᱜᱼᱟ ᱡᱟᱦᱟᱸ ᱞᱮᱠᱟᱢ ᱞᱮᱭ ᱠᱮᱫᱟ ᱩᱱᱟ ᱠᱚᱫᱚ ᱢᱟᱱᱟᱣ ᱫᱚᱨᱠᱟᱨ ᱠᱟᱱ ᱜᱮᱭᱟ᱾ ᱢᱟᱱᱟᱣ ᱫᱚᱨᱠᱟᱨ ᱠᱟᱱ ᱨᱮᱦᱚᱸ ᱢᱮᱱ ᱨᱮᱦᱚᱸ ᱠᱟᱱ ᱱᱮᱛᱟᱨ ᱫᱚ ᱚᱝᱠᱟᱜᱮ ᱡᱟᱦᱟᱸ ᱞᱮᱠᱟᱢ ᱞᱮᱭ ᱠᱮᱜᱼᱟ ᱥᱮ ᱥᱩᱭᱟᱹ ᱦᱚᱸ ᱱᱚᱝᱠᱟ ᱧᱮᱞᱚᱜᱚᱜ ᱠᱟᱱᱟ ᱟᱨ ᱪᱮᱫ ᱵᱟᱠᱷᱟᱱ ᱫᱚ ᱚᱱᱟ ᱫᱚ ᱱᱤᱡᱮᱨ ᱟᱛᱳ ᱨᱮ ᱱᱚᱣᱟ ᱠᱚᱫᱚ ᱠᱚᱨᱟᱣ ᱫᱚᱨᱠᱟᱨ ᱠᱟᱱ ᱜᱮᱭᱟ ᱟᱛᱩ ᱨᱮᱱ ᱫᱚ ᱡᱚᱛᱚ ᱜᱮ ᱢᱤᱫ ᱛᱮ ᱛᱟᱦᱮᱸ ᱫᱚᱨᱠᱟᱨ ᱠᱟᱱ ᱛᱟᱵᱚᱱᱟ ᱢᱤᱫᱴᱟᱝ ᱟᱛᱳ ᱨᱮᱱ ᱦᱚᱲ ᱡᱩᱢᱤᱫ ᱵᱟᱢ ᱛᱟᱦᱮᱞᱮᱠᱷᱟᱱ ᱢᱤᱫᱴᱟᱝ ᱟᱛᱳ ᱨᱮᱱ ᱦᱚᱲ ᱦᱮᱡ ᱠᱟᱛᱮ ᱦᱳᱭ ᱛᱚ ᱡᱟᱦᱟ ᱪᱤᱠᱟᱹᱜ ᱜᱮᱭᱟᱭ